ᱦᱮᱸ ᱦᱮᱞᱳ ᱞᱟᱹᱭᱵᱤᱱ
ᱟᱸᱡᱚᱢᱚᱜ ᱠᱟᱱᱟ ᱥᱮ?
ᱦᱮᱸ ᱟᱡᱚᱢᱚᱜ ᱠᱟᱱᱟ ᱾
ᱦᱮᱸ
ᱦᱮᱸ ᱱᱚᱜ-ᱚᱭ ᱡᱮ ᱞᱟᱹᱭᱮᱫ ᱛᱟᱦᱮᱸ ᱫᱩᱧ ᱟᱞᱮ ᱱᱚᱛᱮ ᱨᱮ ᱢᱮᱴᱟᱝ ᱢᱮᱴᱟᱝ ᱡᱟᱭᱜᱟ ᱨᱮᱜᱮ ᱧᱟᱢᱚᱜᱼᱟ ᱚᱱᱠᱟ ᱩᱫᱽ, ᱩᱫᱽ ᱠᱚ᱾ ᱡᱮᱞᱮᱠᱟ ᱚᱱᱟ ᱢᱚᱛᱟᱢ ᱩᱫᱽ ᱫᱚ, ᱦᱮᱸ ᱡᱟᱸᱦᱟᱸ ᱦᱮᱸ ᱡᱟᱸᱦᱟᱸ ᱨᱮ ᱢᱟᱱᱮ ᱢᱟᱱᱮ ᱚᱢᱚᱱ ᱵᱟᱲᱟᱣ ᱠᱟᱱᱟ ᱞᱟᱦᱟ ᱠᱚᱛᱮ ᱢᱟᱱᱮ ᱤᱱᱠᱟᱹᱧ ᱡᱟᱭᱜᱟ ᱨᱮ ᱧᱟᱢᱚᱜᱼᱟ᱾ ᱟᱨ ᱡᱟᱸᱦᱟᱸ ᱫᱤᱱ ᱨᱮ ᱚᱢᱚᱱ ᱠᱟᱱᱟ ᱤᱱᱠᱟᱹᱱ ᱫᱤᱱ ᱨᱮᱜᱮ ᱢᱟᱱᱮ ᱤᱱᱟᱹ ᱦᱤᱞᱳᱜ ᱜᱮ ᱤᱱᱟᱹ ᱠᱷᱚᱱᱟᱜ ᱢᱤᱫ ᱫᱤᱱ ᱵᱟᱠᱷᱟᱡ ᱵᱟᱨ ᱥᱤᱧ ᱤᱱᱠᱟᱹ ᱞᱟᱦᱟ ᱵᱟᱠᱷᱟᱱ ᱤᱱᱠᱟᱹᱱ ᱫᱤᱱ ᱨᱮᱜᱮ ᱧᱟᱢᱚᱜᱼᱟ᱾ ᱦᱮᱸ ᱢᱚᱛᱟᱢ ᱩᱫᱽ ᱦᱚᱸ ᱢᱚᱛᱟᱢ ᱩᱫᱽ, ᱟᱨ ᱡᱟᱸᱦᱟᱸ ᱨᱮ ᱚᱱᱮ ᱡᱟᱸᱦᱟᱸ ᱨᱮ ᱵᱚᱞᱛᱮ ᱪᱮᱫᱠᱟ ᱢᱟᱱᱮ ᱟᱹᱰᱤ ᱰᱷᱮᱨ ᱜᱮ ᱢᱚᱱᱚᱜᱼᱟ ᱡᱟᱦᱟᱸ ᱨᱮ ᱩᱰᱩ ᱠᱚᱜᱼᱟ᱾ ᱮᱸ ᱟᱯᱮ ᱚᱱᱛᱮ ᱟᱯᱮ ᱚᱱᱛᱮ ᱚᱱᱠᱟ ᱩᱫᱽ ᱠᱚ ᱧᱟᱢ ᱵᱟᱲᱟᱜ ᱜᱮᱭᱟ ᱡᱟᱦᱟᱸ ᱱᱚᱣᱟ ᱢᱚᱛᱟᱢ ᱩᱫᱽ?
ᱦᱮᱸ ᱧᱟᱢᱚᱜᱼᱟ ᱟᱫᱚ ᱟᱞᱮᱭᱟᱜ ᱵᱤᱨ ᱫᱚ ᱠᱟᱹᱴᱤᱡ ᱵᱷᱟᱜ ᱜᱮᱭᱟ᱾ ᱠᱤ ᱛᱟᱞᱟ ᱛᱮ ᱥᱚᱲᱚᱠ ᱢᱮᱱᱟᱜᱼᱟ᱾ ᱟᱨᱚ ᱢᱟᱱᱮ ᱩᱱᱟᱹ ᱤᱱᱟᱹ ᱵᱤᱨ ᱜᱤ ᱯᱩᱱ ᱵᱷᱟᱜᱽ ᱨᱮ ᱵᱷᱟᱜᱽ ᱠᱟᱫᱟ ᱠᱚ᱾ ᱟᱫᱚ ᱚᱱᱟ ᱯᱟᱨᱚᱢᱟᱜ ᱴᱟᱜ ᱥᱟᱺᱜᱤᱧ ᱧᱚᱜ ᱵᱤᱨ ᱨᱮ ᱧᱟᱢᱚᱜᱼᱟ ᱟᱫᱚ ᱚᱱᱟᱛᱮ ᱚᱱᱛᱮ ᱫᱚ ᱟᱞᱮ ᱫᱚ ᱩᱱᱟᱹᱜ ᱵᱟᱞᱮ ᱪᱟᱞᱟᱣ ᱵᱟᱲᱟᱜ ᱜᱮᱭᱟ᱾
ᱴᱷᱤᱠ ᱴᱷᱤᱠ᱾ ᱦᱮᱸ ᱟᱫᱚ ᱟᱞᱮ ᱱᱚᱛᱮ ᱢᱟᱱᱮ ᱢᱚᱛᱟᱢ ᱩᱫᱽ ᱨᱮᱱᱟᱜ ᱫᱟᱢ ᱥᱮ ᱟᱹᱰᱤ ᱡᱟᱹᱥᱛᱤ ᱜᱮᱭᱟ ᱦᱮᱸ ᱡᱚᱛᱚ ᱠᱷᱚᱱᱟᱜ ᱡᱚᱢ ᱵᱟᱲᱟ ᱠᱟᱫᱟᱵᱮᱱ ᱢᱚᱛᱟᱢ ᱩᱫᱽ?
ᱦᱩᱸ ᱡᱚᱢ ᱵᱟᱜ, ᱡᱚᱢ ᱠᱟᱜ ᱜᱮᱭᱟ ᱞᱮ
ᱦᱮᱸ ᱟᱫᱚ ᱢᱚᱛᱟᱢ ᱩᱫᱽ ᱫᱚ ᱟᱞᱤᱧ ᱦᱚᱸᱞᱤᱧ ᱡᱚᱢ ᱠᱟᱫᱟ ᱟᱹᱰᱤ ᱡᱳᱨ ᱵᱩᱡᱷᱟᱹᱜ ᱜᱮᱭᱟ᱾ ᱛᱚ ᱢᱚᱛᱟᱢ ᱩᱫᱽ ᱫᱚ ᱢᱟᱱᱮ ᱡᱩᱫᱤ ᱟᱵᱤᱱ ᱵᱤᱱ ᱤᱫᱤ ᱠᱮᱭᱟ ᱟᱹᱠᱷᱨᱤᱧ ᱠᱚ ᱛᱮᱱᱟᱜ ᱢᱟᱱᱮ ᱫᱚ ᱩᱱᱠᱩ ᱢᱟᱱᱮ ᱡᱟᱦᱟᱸ ᱫᱤᱠᱩ ᱠᱚ ᱢᱮᱱᱟᱜ ᱠᱚᱣᱟ ᱟᱫᱚ ᱩᱱᱠᱩ ᱫᱚ ᱫᱚᱢᱮᱠᱚ ᱠᱩᱥᱤᱭᱟᱜ ᱜᱮᱭᱟ᱾ ᱚᱱᱟ ᱯᱩᱨᱟᱹ ᱦᱮᱸ ᱨᱮᱯᱮᱡ ᱟᱛᱮᱜ ᱠᱚ ᱦᱟᱛᱟᱣᱟ, ᱦᱮᱸ ᱚᱱᱟ ᱫᱚ ᱯᱩᱨᱟᱹ ᱫᱟᱢ ᱠᱚᱦᱚᱸ ᱰᱷᱮᱨ ᱛᱮᱠᱚ ᱫᱟᱢᱟᱜ-ᱟ, ᱡᱟᱦᱟᱸᱭ ᱤᱫᱤ ᱠᱟᱜ ᱥᱮ ᱩᱱᱤ ᱰᱷᱮᱨ ᱨᱮ ᱫᱟᱢᱟᱜ-ᱟ, ᱯᱩᱨᱟᱹ ᱦᱟᱡᱟᱨ ᱴᱟᱠᱟ ᱪᱮᱛᱟᱱ ᱫᱚᱭ ᱫᱟᱢᱟᱜ ᱜᱮᱭᱟ᱾
ᱢᱤᱫ ᱠᱤᱞᱳ ᱨᱮ?
ᱦᱮᱸ᱾ ᱟᱨ ᱚᱱᱟ ᱫᱚ ᱠᱤᱨᱤᱧ ᱢᱟᱱᱮ ᱠᱤᱨᱤᱧ ᱟᱹᱠᱷᱨᱤᱧ ᱛᱚ ᱚᱱᱠᱟ ᱵᱟᱝ ᱧᱟᱢᱚᱜ ᱞᱮᱠᱟ ᱜᱮ ᱠᱷᱩᱵ ᱠᱚᱢ ᱜᱮ ᱧᱟᱢᱚᱜᱼᱟ᱾ ᱦᱮᱸ ᱾ ᱢᱟᱱᱮ ᱡᱚ ᱩᱫ ᱠᱚᱫᱚ ᱱᱟᱦᱟᱜ ᱩᱫ ᱯᱷᱩᱴᱠᱟᱹ ᱠᱚᱫᱚ ᱱᱟᱦᱟᱜ ᱡᱩᱫᱤ ᱫᱤᱱ ᱜᱮ ᱡᱟᱦᱟᱸ ᱵᱟᱢ ᱵᱤᱨ ᱠᱚᱭᱮ ᱫᱟᱬᱟᱱ ᱜᱮᱭᱟ, ᱛᱟᱦᱞᱮ ᱩᱱᱤ ᱫᱚ ᱦᱟᱸᱜ ᱫᱤᱱ ᱜᱮᱭ ᱧᱟᱢᱟᱭ, ᱠᱤᱱᱛᱩ ᱢᱚᱛᱟᱢ ᱩᱫᱽ ᱫᱚ ᱦᱟᱸᱜ ᱫᱤᱱ ᱫᱚ ᱵᱟᱭ ᱧᱟᱢᱟ ᱢᱟᱱᱮ ᱡᱟᱦᱟᱸᱭ ᱧᱟᱢ ᱠᱟᱫᱟᱭ ᱩᱱᱤ ᱡᱩᱫᱤ ᱟᱹᱠᱷᱨᱤᱧᱟᱭ ᱢᱟᱱᱮ ᱟᱹᱰᱤ ᱰᱷᱮᱨ ᱛᱮ ᱟᱹᱠᱷᱨᱤᱧᱟᱭ ᱩᱱᱤᱫᱚ ᱦᱮ ᱢᱤᱫ ᱢᱟᱜ ᱱᱤᱛᱳᱜ ᱫᱚ ᱱᱟᱦᱟᱜ ᱟᱫᱚ ᱚᱱᱠᱟ ᱦᱮᱸ ᱵᱟᱝ ᱟᱸᱡᱚᱢ
ᱦᱮᱞᱳᱣ᱾ ᱦᱮᱞᱳᱣ᱾ ᱵᱟᱝ ᱟᱸᱡᱚᱢᱚᱜ ᱠᱟᱱᱟ᱾ ᱦᱮᱞᱳᱣ,